ᱜᱮ
ᱦᱩᱸ, ᱜᱚᱝᱠᱮ ᱡᱚᱸᱦᱟᱨ ᱜᱮ᱾
ᱦᱮᱸ, ᱜᱚᱢᱠᱮ ᱱᱤᱛᱳᱜ ᱴᱟᱭᱤᱢ ᱛᱤᱱᱟᱹᱜ ᱦᱳᱭᱳᱜ ᱠᱟᱱᱟ ᱞᱟᱹᱭ ᱵᱤᱱ ᱥᱮ?
ᱮᱠᱴᱟ ᱯᱟᱸᱪ ᱾
ᱮᱠᱴᱟ ᱯᱟᱸᱪ᱾
ᱦᱩᱸ ᱜᱚᱝᱠᱮ
ᱟᱹᱞᱤᱧᱟᱜ ᱠᱟᱹᱴᱤᱜ ᱜᱚᱢᱠᱮ ᱱᱚᱣᱟ ᱥᱠᱨᱤᱱ ᱴᱷᱮᱱ ᱠᱟᱹᱴᱤᱡ ᱫᱟᱜᱽ ᱧᱩᱨᱦᱩᱣ ᱠᱟᱱᱟ ᱴᱟᱭᱤᱢ ᱵᱟᱝ ᱧᱮᱞᱚᱜ ᱠᱟᱱᱟ᱾ ᱛᱚ ᱚᱱᱟ ᱯᱨᱚᱵᱞᱮᱢ ᱧᱚᱜ ᱠᱟᱱᱟ᱾ ᱯᱷᱳᱱ ᱦᱚᱸ ᱵᱟᱹᱞᱤᱧ ᱥᱟᱨᱟᱣ ᱧᱚᱜᱠᱟᱫᱟ ᱯᱚᱭᱥᱟ ᱠᱚ ᱤᱭᱟᱹ ᱠᱷᱟᱹᱛᱤᱨ ᱛᱮ᱾
ᱚᱸ
ᱵᱟᱞᱤᱧ ᱥᱟᱨᱟᱣ ᱠᱟᱫᱟ᱾ ᱦᱩᱸ ᱴᱟᱭᱤᱢ ᱴᱟᱜ ᱵᱟᱝ ᱧᱮᱞᱚᱜ ᱠᱟᱱᱟ ᱴᱟᱭᱤᱢ ᱫᱟᱨᱟ ᱜᱮ ᱚᱱᱟ ᱦᱮᱸᱫᱮ ᱦᱮᱸᱫᱮ ᱫᱟᱜᱽ ᱴᱟᱜ ᱧᱩᱨᱦᱩᱣ ᱠᱟᱱᱟ᱾
ᱚᱸ
ᱛᱚ ᱜᱚᱝᱠᱮ ᱡᱟᱦᱟᱸ ᱱᱚᱣᱟ
ᱦᱮᱸ
ᱯᱨᱚᱴᱮᱥᱴ ᱱᱤᱭᱮ ᱞᱟᱝ ᱨᱚᱯᱚᱲ ᱠᱟᱱ ᱛᱟᱦᱮᱸᱜᱟ ᱛᱚ ᱦᱩᱸ ᱚᱱᱟ ᱠᱚᱨᱮ ᱛᱮᱫᱚ ᱡᱮᱢᱚᱱ ᱠᱤᱥᱟᱹᱲ ᱚᱲᱟᱜ ᱨᱮᱱ ᱜᱤᱫᱽᱨᱟᱹ ᱫᱚ ᱵᱟᱹᱱᱩᱜ ᱟᱵᱚ ᱞᱮᱠᱟᱱ ᱢᱚᱫᱫᱷᱵᱤᱛᱛᱚ ᱚᱲᱟᱜ ᱨᱮᱱ ᱠᱚᱜᱤᱧ ᱧᱮᱞ ᱠᱚᱣᱟ᱾
ᱟᱵᱚ ᱟᱵᱚ ᱞᱮᱠᱟ ᱱᱚᱣᱟ ᱨᱮᱸᱜᱮᱡ ᱜᱤᱫᱽᱨᱟᱹ ᱠᱚᱜᱮ ᱢᱮᱱᱟᱜ ᱵᱚᱱᱟ ᱢᱮᱱᱟᱜ ᱠᱚᱣᱟ᱾
ᱦᱩᱸ ᱛᱚ ᱢᱤᱫᱴᱟᱝ ᱦᱚᱸ ᱚᱸᱰᱮ ᱠᱤᱥᱟᱹᱲ ᱚᱲᱟᱜ ᱨᱮᱱ ᱜᱤᱫᱽᱨᱟᱹ ᱫᱚ ᱵᱟᱵᱮᱱ ᱧᱟᱢ ᱠᱚᱣᱟ᱾
ᱵᱟᱝ ᱵᱟᱝ ᱵᱟᱝᱟ᱾
ᱯᱨᱚᱴᱤᱥ ᱫᱚ ᱟᱵᱚ ᱡᱷᱚᱛᱚ ᱦᱚᱲᱟᱜ ᱜᱮ ᱠᱟᱱᱟ᱾ ᱱᱤᱛᱳᱜ ᱡᱩᱫᱤ ᱵᱟᱵᱚᱱ ᱯᱨᱚᱪᱮᱥᱴᱟ ᱛᱟᱦᱚᱞᱮ ᱟᱵᱚᱨᱮᱱ ᱯᱚᱨᱮ ᱯᱚᱨᱮᱨ ᱤᱭᱟᱹ ᱠᱚ ᱞᱟᱹᱜᱤᱫ ᱫᱚ ᱟᱨᱦᱚᱸ
ᱵᱚᱨᱮᱱ ᱜᱤᱫᱽᱨᱟᱹ ᱠᱚᱣᱟᱜ ᱯᱚᱨᱮ ᱡᱮᱱᱟᱨᱮᱥᱮᱱ ᱩᱱᱤ ᱜᱤᱫᱽᱨᱟᱹ ᱠᱚ
ᱦᱩᱸ ᱦᱩᱸ
ᱩᱱᱠᱩ ᱩᱫᱷᱤᱜ ᱤᱭᱟᱹᱴᱟᱜ ᱵᱟᱠᱚ ᱧᱟᱢᱟ ᱠᱚ ᱥᱮ᱾
ᱦᱮᱸ ᱛᱟᱨᱯᱚᱨ ᱟᱵᱚᱱᱤᱡ ᱡᱟᱦᱟᱸᱭ ᱥᱚᱱᱟᱢ ᱭᱟᱝᱪᱩᱝ ᱥᱮᱨ ᱢᱮᱱᱟᱭᱟ
ᱦᱩᱸ
ᱤᱧ ᱢᱟ ᱟᱹᱰᱤ ᱢᱟᱱᱮ ᱩᱱᱟᱹᱜ ᱯᱚᱭᱥᱟ ᱠᱚ ᱛᱟᱦᱮᱸ ᱠᱟᱛᱮ ᱨᱮᱦᱚᱸ ᱢᱟᱱᱮ
ᱩ ᱢᱟᱱᱮ ᱟᱵᱚ ᱦᱮᱸ ᱱᱩᱭ ᱩᱱᱟᱹᱜ ᱠᱤᱥᱟᱹᱨ ᱩᱱᱟᱹᱜ ᱩᱱᱟᱹᱜ ᱠᱤ ᱵᱩᱦᱩᱛ ᱢᱟᱱᱮ ᱟᱵᱤ ᱟᱹ ᱟᱹᱰᱤ ᱯᱚᱛ ᱨᱤᱱᱤᱡ ᱠᱟᱱᱟᱭ, ᱵᱩᱦᱩᱛ ᱠᱤᱥᱟᱹᱲ ᱠᱟᱱᱟᱭ ᱛᱤᱭᱟᱮᱲ ᱢᱟᱱᱮ ᱟᱵᱚᱣᱟᱜ ᱢᱟᱱᱮ ᱩᱱᱤ ᱜᱤ ᱫᱽᱨᱟᱹ ᱠᱚ ᱵᱷᱩᱵᱤᱥᱥᱚᱛ ᱠᱷᱟᱹᱛᱤᱨ ᱛᱮ ᱦᱮᱡ ᱚᱱᱮ ᱱᱩᱭ ᱦᱚᱸ ᱤᱭᱟᱹ ᱥᱟᱯᱳᱴ ᱨᱮ ᱠᱮᱱᱮᱭ,
ᱦᱮᱸ ᱩᱱᱤ ᱫᱚ ᱩᱱᱤ ᱛᱚ ᱵᱩᱡᱷᱟᱹᱣᱟ ᱵᱩᱡᱷᱟᱹᱣᱟᱭ ᱩᱱᱤ ᱫᱚ ᱜᱚᱢ ᱜᱚᱢᱠᱮ ᱠᱤᱪᱷᱩ ᱜᱟᱱ, ᱩᱱᱤ ᱫᱚ ᱟᱰᱤ ᱜᱟᱱ ᱜᱮ
ᱟᱹᱰᱤ ᱜᱟᱱ ᱱᱩᱭ ᱱᱩᱭ ᱜᱚᱝᱠᱮ ᱱᱚᱣᱟ ᱵᱩᱡᱷᱟᱹᱣ ᱠᱷᱟᱹᱛᱤᱨ ᱜᱮ ᱛᱚ ᱜᱚᱝᱠᱮ ᱟᱬᱜᱩ ᱠᱟᱱᱟᱭ ᱛᱚ ᱵᱟᱠᱷᱟᱱ ᱵᱩᱡᱷᱟᱹᱣ ᱠᱤ ᱵᱟᱠ ᱠᱚ ᱵᱩᱡᱷᱟᱹᱣ ᱫᱟᱠᱚ ᱜᱚᱝᱠᱮ ᱡᱷᱚᱛᱚ ᱜᱮᱠᱚ ᱵᱩᱡᱟᱹᱣ ᱫᱟ ᱠᱚ ᱠᱤᱱᱛᱩ ᱚᱱᱮ, ᱦᱮᱸ ᱩᱱᱠᱩ ᱚᱠᱚᱭ ᱤᱭᱟᱹ ᱟᱞᱮ ᱩᱱᱟᱹᱜ ᱤᱧᱟᱹᱜ ᱛᱚ ᱩᱱᱟᱹᱜ ᱪᱟᱹᱠᱨᱤ ᱯᱚᱭᱥᱟ ᱢᱮᱱᱟᱜ ᱛᱤᱧᱟ ᱤᱧ ᱪᱮᱫᱟᱜ ᱟᱬᱜᱳᱱᱤᱧ ᱱᱩᱠᱩ ᱴᱷᱮᱱ᱾
ᱦᱩᱸ ᱦᱩᱸ ᱟᱵᱚᱱ ᱡᱮᱢᱚᱱ ᱟᱹᱰᱤ ᱜᱟᱱ ᱟᱨ ᱱᱩᱭ ᱡᱟᱦᱟᱸ ᱟᱵᱚᱱᱤᱡ ᱡᱟᱦᱟᱸᱭ ᱩᱱᱤ ᱢᱩ ᱵᱷᱤ ᱠᱚ ᱡᱟᱦᱟ ᱵᱷᱤᱞᱮᱱ ᱠᱚ ᱯᱟᱨᱴ ᱜᱮᱭᱟ ᱩᱱᱤᱭᱟᱜ ᱪᱮᱫ ᱛᱟᱭ ᱧᱩᱛᱩᱢ ᱦᱤᱲᱤᱧ ᱠᱮᱫᱟᱞᱤᱧ ᱩᱱᱤ ᱦᱚᱸ ᱟᱹᱰᱤ ᱥᱟᱯᱳᱴ ᱫᱟᱭ ᱢᱟᱱᱮ ᱥᱴᱤᱮᱱ ᱥᱟᱜ ᱜᱚᱲᱚ ᱨᱮ ᱢᱮᱱᱟᱭᱟ᱾ ᱜᱚᱡ ᱪᱟᱞᱟᱜ ᱠᱩ ᱢᱟᱱᱮ ᱟᱭᱟᱜ ᱩᱱᱟᱹᱜ ᱟᱨᱟᱢ ᱟᱨᱟᱢ ᱡᱤᱱᱫᱮᱜᱤ ᱨᱮ
ᱚᱸᱰᱮᱜ ᱤᱥᱴᱩᱰᱮᱱᱴᱥ ᱥᱟᱶ ᱱᱩᱠᱩ ᱱᱩᱭᱼᱼ ᱢᱟᱱᱮ ᱱᱩᱭ ᱪᱤᱱᱛᱟᱹ ᱠᱷᱟᱹᱛᱤᱨ ᱛᱮᱜᱮ ᱟ ᱦᱮᱡ ᱟᱠᱟᱱᱟᱭ ᱢᱤᱫᱴᱟᱝ ᱵᱷᱚᱵᱤᱥᱚᱛ ᱤᱥᱴᱩᱰᱮ ᱱᱟᱜ ᱾ ᱩᱱᱟᱹᱜ ᱜᱤᱫᱽᱨᱟᱹ ᱠᱚ ᱯᱚᱨᱮ ᱱᱩᱠᱩ, ᱱᱩᱠᱩ ᱜᱮᱛᱚ ᱯᱚᱨᱮ ᱵᱷᱚᱵᱤᱥᱚᱛ ᱥᱮ ᱾ ᱱᱤᱡᱮᱨ ᱥᱚᱵ ᱫᱚ ᱪᱮ, ᱱᱩᱠᱩ ᱫᱚ ᱟᱫᱚ ᱯᱚᱨᱮ ᱟᱥᱛᱮ ᱟᱥᱛᱮ ᱦᱟᱲᱟᱢᱚᱜ-ᱟ ᱠᱚ ᱜᱩᱡᱩᱜᱼᱟᱠᱚ ᱾ ᱛᱟᱯᱚᱨᱮ ᱨᱤᱱ ᱡᱮᱱᱮᱨᱮᱥᱮᱱ ᱫᱚ ᱱᱩᱠᱼᱼ ᱠᱩ ᱜᱮᱛᱚ ᱠᱚ ᱫᱤᱥᱟᱹ ᱨᱮᱠᱚ ᱛᱟᱦᱮ ᱱᱟᱠᱚ ᱾
ᱴᱷᱤᱠ ᱴᱷᱤᱠ, ᱦᱮᱸ ᱱᱤᱱᱟᱹᱜ ᱵᱚᱭᱮᱥ ᱦᱩᱭ ᱟᱠᱟᱱ ᱛᱟᱭ ᱨᱮᱦᱚᱸ ᱱᱟᱹᱜ ᱤᱱᱟᱹᱜ ᱱᱚᱼᱼ ᱫᱟᱜ ᱡᱟᱹᱯᱩᱫ ᱨᱮ ᱨᱮᱰᱮᱜ ᱯᱮᱰᱮᱜ ᱢᱟᱱᱮᱼᱼ ᱢᱟᱱᱮ ᱠᱤᱥᱩ ᱨᱮᱱ ᱥᱟᱜ-ᱮ ᱛᱤᱜᱩ ᱠᱟᱱᱟᱭ ᱦᱮᱸ ᱾
ᱛᱤᱸᱜᱩᱣ ᱟᱠᱟᱱᱟᱭ, ᱯᱚᱨᱴᱮᱥ ᱮᱫᱟᱭ, ᱱᱚᱣᱟ ᱜᱮ ᱛᱚ ᱢᱟᱱᱮ ᱡᱚᱦᱚᱜᱼᱼ
ᱟᱹᱰᱤ ᱟᱵᱚᱱᱟᱜᱼᱼ
ᱟᱵᱚᱣᱟᱜ ᱦᱩᱸ ᱜᱚᱨᱵᱚ ᱨᱮᱱᱟᱜ ᱜᱟᱛᱼᱼ ᱛᱟ ᱵᱟᱠᱷᱟᱱ ᱠᱤ ᱟᱨᱚ ᱠᱤ ᱥᱮᱨ ᱥᱤᱜ ᱥᱤᱞᱤ ᱵᱮᱨᱴ ᱵᱮᱨᱴ ᱵᱮᱴᱤ ᱵᱟᱹᱱᱩᱜ ᱠᱚᱣᱟ? ᱢᱟᱱᱮ ᱟᱨᱚ ᱢᱟᱱᱮ ᱵᱷᱟᱜᱤ ᱵᱷᱟᱜᱤ ᱢᱩᱵᱷᱤ ᱠᱚᱠᱚ ᱠᱚᱨᱟᱣ ᱜᱮᱭᱟ ᱠᱚ ᱵᱳᱭ ᱠᱚ, ᱱᱩᱠᱩ ᱫᱚ ᱵᱟᱠᱚ ᱦᱤᱡᱩᱜᱼᱼ ᱢᱮᱱᱟᱜ ᱠᱚᱣᱟ ᱢᱟᱱᱮ ᱱᱤᱛᱚᱜ ᱢᱮᱛᱟᱜ ᱢᱮ ᱤᱧ ᱜᱮᱱᱤ ᱥᱮ ᱡᱷᱚᱛᱚ ᱦᱚᱲᱟᱜ ᱥᱚᱢᱟ ᱢᱚᱱᱮ ᱫᱚ ᱵᱟᱝᱼᱼ ᱢᱟᱱᱮ, ᱵᱟᱠᱷᱟᱱ ᱟᱹᱰᱤ ᱦᱚᱲ ᱫᱚ ᱧᱮᱞ ᱢᱮ ᱠᱤᱥᱟᱹᱬ, ᱠᱤᱥᱟᱹᱬ ᱠᱟᱛᱮᱜ ᱦᱚᱸᱠᱚ ᱢᱚᱱᱮ ᱵᱷᱟᱜᱤ ᱛᱟᱠᱚᱣᱟ᱾ ᱵᱟᱠᱷᱟᱱ ᱜᱚᱝᱠᱮ ᱟᱹᱵᱤᱱ ᱵᱤᱱ ᱞᱟᱹᱭᱫᱟ ᱨᱮᱸᱜᱮᱡ ᱠᱚ ᱢᱮᱱᱟᱜ ᱠᱚᱣᱟ, ᱠᱤᱱᱛᱩ ᱱᱚᱣᱟ ᱛᱟᱞᱟᱨᱮ ᱜᱚᱝᱠᱮ ᱠᱤᱥᱟᱹᱬ ᱨᱮᱼᱼ ᱠᱤᱥᱟᱹᱬ ᱜᱤᱫᱽᱨᱟᱹ ᱦᱚᱸ ᱢᱤᱫᱴᱟᱝ ᱵᱟᱨᱭᱟ ᱫᱚ ᱢᱮᱱᱟᱜ ᱠᱚᱣᱟ ᱾
ᱦᱮᱸ ᱢᱮᱱᱟᱜ ᱫᱚ ᱢᱮᱱᱟᱜ ᱠᱚᱣᱟ, ᱢᱚᱱ ᱫᱚ ᱵᱟᱝ ᱾
ᱢᱮᱱᱟᱜ ᱫᱚ ᱢᱮᱱᱟᱜ ᱠᱚᱣᱟ ᱢᱟᱱᱮ ᱠᱚᱢ ᱧᱚᱜ ᱜᱮ, ᱠᱤᱱᱛᱩ ᱚᱱᱮ ᱢᱚᱱᱮ ᱡᱟᱦᱟᱸᱭᱟᱜ ᱢᱚᱱᱮ ᱵᱷᱟᱜᱤ ᱛᱟᱠᱚ ᱩᱱᱠᱩ ᱠᱤᱥᱟᱹᱬ ᱨᱮᱦᱚᱸᱠᱚ ᱦᱮᱡ ᱠᱟᱱᱟ ᱠᱚ ᱾ ᱢᱟᱱᱮ ᱩᱱᱠᱼᱼ
ᱡᱮᱢᱚᱱ ᱠᱤᱥᱟᱹᱬ ᱚᱲᱟᱜ ᱨᱮᱱ ᱫᱚ ᱢᱮᱢ ᱡᱮᱢᱚᱱᱼᱼ ᱩᱱᱠᱩ ᱫᱚ ᱠᱤᱥᱟᱹᱬ ᱚᱲᱟᱜ ᱨᱮᱱ ᱜᱤᱫᱽᱨᱟᱹ ᱫᱚ ᱪᱮᱫ ᱞᱮᱠᱟ? ᱩᱱᱠᱩ ᱫᱚᱠᱚ ᱵᱟᱲᱟᱭᱟ ᱟᱞᱮ ᱫᱚᱼᱼ ᱱᱚᱣᱟ ᱮᱠᱡᱟᱢ ᱠᱚᱨᱮᱞᱮ ᱮᱢ ᱨᱮᱦᱚᱸ ᱵᱟᱞᱮ ᱯᱟᱥ ᱨᱮᱦᱚᱸ ᱚᱱᱟ ᱫᱚᱼᱼ
ᱮᱜ ᱴᱷᱤᱠ ᱜᱮᱛᱟ ᱠᱚᱣᱟ, ᱟᱫᱚ ᱟᱹᱰᱤ ᱦᱚᱲᱟᱜ ᱫᱚ ᱢᱚᱱᱮ ᱛᱚ ᱵᱟᱝ ᱥᱚᱼᱼ ᱚᱱᱟ ᱢᱤᱫᱴᱟᱝ ᱡᱩᱥ ᱛᱟᱦᱮᱱ ᱛᱟᱠᱚᱣᱟ, ᱦᱮᱸ ᱤᱧ ᱪᱟᱞᱟᱜ ᱜᱮ ᱤᱧ ᱢᱤᱫᱴᱟᱝ ᱯᱳᱨᱴᱮᱥ ᱢᱤᱫᱴᱟᱝ ᱾
ᱦᱳᱭ, ᱟᱫᱚ ᱡᱮᱢᱚᱱ ᱠᱤᱥᱟᱹᱬ ᱚᱲᱟᱜ ᱨᱮᱱ ᱜᱤᱫᱽᱨᱟᱹ ᱫᱚ ᱡᱮᱢᱚᱱ ᱠᱚ ᱵᱟᱨᱚᱢ ᱠᱚ ᱾
ᱵᱟ ᱦᱮᱸ, ᱵᱟᱨᱚᱱ ᱠᱚᱣᱟ ᱠᱚ ᱠᱤᱱᱛᱩ ᱜᱚᱝᱠᱮᱼᱼ ᱧᱮᱞ ᱫᱟᱞᱤᱧ ᱟᱹᱞᱤᱧ ᱯᱷᱳᱱ ᱠᱚᱨᱮ ᱦᱮᱸ, ᱟᱹᱰᱤ ᱦᱚᱲ ᱨᱮᱱ ᱫᱚ ᱚᱱᱮᱼᱼ ᱠᱤᱥᱟᱹᱬ ᱚᱲᱟᱜ ᱨᱮᱱ ᱜᱤᱫᱽᱨᱟᱹ ᱠᱚ ᱦᱮᱡ ᱟᱠᱟᱱᱟ ᱠᱚ, ᱠᱤᱱᱛᱩ ᱚᱱᱮ ᱟᱭᱳ ᱵᱟᱵᱟ ᱵᱟᱨᱚᱱ ᱠᱟᱛᱮ ᱦᱚᱸ ᱦᱮᱡ ᱟᱠᱟᱱᱟ ᱠᱚ ᱠᱩᱴᱮᱥ ᱠᱷᱟᱹᱛᱤᱨ ᱾ ᱟᱹᱞᱤᱧ ᱯᱷᱳᱱ ᱠᱚᱨᱮ ᱞᱤᱧ ᱧᱮᱞ ᱫᱟᱞᱤᱧᱼᱼ
ᱦᱮᱸ ᱦᱮᱸ ᱤᱱᱟᱹ ᱫᱚ ᱠᱟᱛᱷᱟ ᱜᱮ ᱾ ᱟᱫᱚ ᱤᱱᱟᱹ ᱫᱚ, ᱞᱟᱹᱠᱛᱤᱜ ᱠᱟᱱᱟ ᱡᱚᱛᱚ ᱢᱚᱱᱮ ᱛᱚ ᱵᱟᱝ ᱥᱚᱢᱟᱱᱟ ᱟᱨ ᱵᱮᱥᱤᱨ ᱵᱷᱟᱜᱼᱼ ᱜᱤᱫᱽᱨᱟᱹ ᱜᱮ ᱟᱵᱚᱼᱼ
ᱦᱮᱸ ᱵᱮᱥᱤ ᱦᱮᱸ ᱱᱚᱣᱟ ᱫᱚ ᱴᱷᱤᱠ ᱠᱟᱛᱷᱟ ᱵᱮᱱ ᱞᱟᱹᱭ ᱠᱮᱫᱟ, ᱵᱮᱥᱤᱨ ᱵᱷᱟᱜᱽ ᱜᱤᱫᱽᱨᱟᱹ ᱜᱮ ᱢᱟᱱᱮᱼᱼ ᱚᱱᱛᱮ ᱢᱤᱜᱥᱚ ᱯᱟᱨᱥᱮᱱ ᱱᱮ ᱚᱱᱛᱮ ᱫᱚ ᱢᱚᱱᱮ ᱠᱟᱜ ᱢᱮ ᱯᱚᱪ ᱤᱭᱟᱹ ᱱᱟᱭᱤᱱᱴᱤ ᱱᱟᱭᱤᱱ ᱱᱤᱨᱟᱱᱚᱵᱚᱭ ᱯᱟᱨᱥᱮᱱᱼᱼ ᱤᱧ ᱜᱮ ᱨᱮᱸᱜᱮᱡ ᱚᱜ ᱜᱤᱫᱽᱨᱟᱹ᱾
ᱴᱷᱤᱠ ᱴᱷᱤᱠ ᱮᱠᱫᱚᱢ ᱾ ᱦᱩᱸ ᱟᱨ ᱚᱱᱟ ᱜᱮ ᱧᱮᱞᱚᱜ ᱠᱟᱱᱟ, ᱟᱨᱼᱼ ᱟᱵᱚ ᱜᱮ ᱯᱨᱪᱮᱥᱴ ᱦᱩᱭᱩᱜ ᱛᱟᱵᱚᱱᱟ ᱡᱟᱦᱟᱸ, ᱨᱮᱸᱜᱮᱡ ᱱᱟᱪᱟᱨ ᱜᱤᱫᱽᱨᱟᱹ ᱢᱮᱱᱟᱜ ᱵᱚᱱᱟ ᱾ ᱡᱟᱦᱟᱭ ᱩᱱᱟᱹᱜ ᱢᱮᱦᱚᱛ ᱠᱟᱛᱮᱜ ᱠᱟᱹᱢᱤ ᱵᱟᱝ ᱵᱟᱠᱚ ᱧᱟᱢ ᱮᱫᱟ ᱾
ᱵᱤ ᱵᱟᱠᱚ ᱧᱟᱢ ᱫᱟ ᱾ ᱩᱱᱟᱹᱜ ᱯᱟᱲᱦᱟᱣ ᱠᱟᱛᱮᱫ ᱦᱚᱸ ᱤᱭᱟᱹ ᱵᱟᱠᱚ ᱧᱟᱢ ᱫᱟᱠᱚ ᱾
ᱦᱩᱸ ᱦᱟᱱᱠᱩ ᱡᱟᱦᱟᱸᱭ ᱦᱩᱸᱼᱼ
ᱢᱤ ᱠᱟᱱᱟ ᱠᱚ ᱪᱤᱠᱟᱹᱭᱟᱠᱚ ᱱᱩᱱᱚᱜ ᱯᱟᱲᱦᱟᱣ ᱠᱟᱛᱮ ᱾ ᱯᱚᱨᱤᱠᱷᱟ ᱮᱢ ᱠᱟᱛᱮᱜ ᱥᱩᱡᱳᱜᱽ ᱥᱩᱵᱤᱫᱷᱟ ᱵᱟᱠᱚ ᱧᱟᱢᱮᱫᱟᱠᱚ ᱚᱱᱟ ᱯᱮᱯᱟᱨ ᱠᱚ ᱞᱤᱠᱚᱜ ᱠᱟᱱᱟ ᱱᱩᱠᱩ ᱫᱚ ᱯᱷᱟᱞᱛᱩ ᱥᱮ᱾
ᱦᱩᱸ ᱮᱠᱫᱚᱢ ᱵᱮᱠᱟᱨ ᱵᱮᱠᱟᱨ ᱱᱤᱛᱚᱜ ᱡᱟᱦᱟᱸ ᱮᱰᱩᱠᱮᱥᱚᱱ ᱢᱚᱱᱛᱤᱨᱤ ᱡᱟᱦᱟ ᱠᱚᱨᱟᱣ ᱫᱟᱭ ᱱᱚᱣᱟ ᱠᱚᱫᱚ ᱮᱠᱫᱚᱢ ᱟᱹᱰᱤ ᱜᱟᱞᱟᱛ ᱮ ᱠᱚᱨᱟᱣ ᱫᱟᱭ ᱾
ᱦᱮᱸ ᱟᱹᱰᱤ ᱜᱟᱞᱟᱛ ᱜᱮᱭ ᱠᱚᱨᱟᱣ ᱫᱟᱭ ᱾
ᱱᱤᱛᱚᱜ ᱡᱮ ᱱᱩᱠᱩ ᱥᱤᱞᱤᱵᱤᱨᱤᱴᱤ ᱠᱚ ᱥᱮ ᱢᱟᱨᱟᱝ ᱢᱟᱨᱟᱝ ᱯᱚᱫᱽ ᱠᱚ ᱢᱮᱱᱟᱜ ᱠᱚᱣᱟ ᱢᱟᱱᱮ ᱜᱚᱲᱚ ᱵᱟᱠᱚ ᱮᱢᱚᱜ ᱠᱟᱱᱟ ᱾
ᱵᱟᱝ ᱵᱟᱝ ᱾
ᱱᱚᱣᱟ ᱛᱚ ᱢᱤᱫᱴᱟᱝ ᱵᱷᱩᱞ ᱦᱩᱭᱩᱜ ᱠᱟᱱ ᱛᱟᱠᱚᱣᱟ ᱾
ᱵᱷᱩᱞ ᱦᱩᱭᱩᱜ ᱠᱟᱱ ᱛᱟᱠᱚᱣᱟ ᱟᱨ ᱱᱩᱠᱩ ᱫᱚ ᱟᱵᱚ ᱠᱤᱱᱛᱩ ᱱᱩᱠᱩ ᱫᱚ ᱠᱤᱱᱛᱩ ᱟᱵᱚᱜᱮ ᱨᱟᱠᱟᱵ ᱨᱟᱠᱟᱵ ᱠᱟᱜ ᱠᱚᱣᱟ ᱵᱚᱱ ᱾
ᱦᱮᱸ ᱡᱟᱦᱟᱸᱭ ᱱᱩᱠᱩ ᱱᱮᱛᱟ ᱢᱚᱱᱛᱨᱤ ᱠᱚ ᱦᱮᱸ ᱥᱮ
ᱦᱮᱸ ᱱᱮᱛᱟ ᱢᱚᱱᱛᱨᱤ ᱦᱚᱸ ᱨᱟᱠᱟᱵ ᱠᱟᱜ ᱠᱚᱣᱟ ᱵᱚᱱ, ᱟᱨ ᱱᱩᱠᱩ ᱡᱟᱦᱟᱸ ᱠᱚ ᱢᱟᱱᱮ ᱢᱩᱵᱷᱤ ᱠᱚ ᱠᱚᱨᱟᱣᱟ ᱠᱚ ᱤᱭᱟᱹ ᱠᱚ ᱦᱟᱹᱱᱠᱩ ᱱᱟᱠᱩ ᱦᱮ ᱢᱟᱱᱮ ᱤᱱᱰᱟᱥᱴᱤᱨᱤ ᱱᱩᱠᱩ ᱢᱮᱱᱟᱜ ᱠᱚᱣᱟ ᱱᱩᱠᱩ ᱫᱚ ᱡᱚᱛᱚ ᱟᱵᱚ ᱟᱵᱚ ᱠᱷᱟᱹᱛᱤᱨ ᱛᱮᱜᱮ ᱛᱚ ᱟᱵᱚ ᱜᱮᱛᱚ ᱱᱩᱠᱩᱣᱟᱜ ᱵᱳᱭ ᱠᱚᱵᱚᱱ ᱧᱮᱞ ᱜᱮᱭᱟᱵᱚᱱ ᱯᱚᱭᱥᱟ ᱟᱛᱮᱜ ᱢᱩᱵᱷᱤ ᱠᱚ ᱟᱵᱚ ᱜᱮᱛᱚ ᱨᱟᱠᱟᱵ ᱵᱚᱱᱟᱠᱩ ᱟᱵᱚ ᱠᱷᱟᱹᱛᱤᱨ ᱜᱮ ᱠᱤᱱᱛᱩ ᱟᱵᱚᱣᱟᱜ ᱟᱵᱚ ᱥᱟᱝᱜᱮ ᱵᱟᱹᱱᱩᱜ ᱠᱚᱣᱟ ᱱᱩᱠᱩ᱾
ᱴᱷᱤᱠ ᱫᱷᱮᱨ ᱮᱠᱫᱚᱢ ᱮᱠᱫᱚᱢ ᱾
ᱪᱮᱫ ᱪᱮᱫ ᱵᱚᱱ ᱞᱟᱹᱭ ᱟᱵᱚᱱ ᱟᱵᱚ ᱜᱮᱵᱚᱱ ᱤᱭᱟᱹ ᱦᱚᱪᱚᱭᱮᱫ ᱠᱚᱣᱟ ᱵᱚᱱ ᱟᱨ ᱟᱵᱚ ᱟᱵᱚᱣᱟᱜ ᱟᱵᱚᱜᱮ ᱵᱟᱵᱚᱱ ᱜᱚᱲᱚᱭᱮᱫ ᱠᱚᱣᱟᱚᱱ ᱵᱟᱠᱚ ᱜᱚᱲᱚᱭᱮᱫ ᱵᱚᱱᱟ ᱠᱚ,
ᱦᱮᱸ ᱱᱚᱣᱟ ᱫᱚ ᱮᱠᱫᱚᱢ ᱵᱟᱹᱲᱤᱡ
ᱮᱠᱫᱚᱢ ᱵᱟᱹᱲᱤᱡ ᱾
ᱛᱚ ᱱᱤᱛᱚᱜᱜ ᱡᱟᱦᱟᱸ
ᱚᱱᱛᱚ ᱛᱚ ᱵᱟᱝ ᱦᱮᱡ ᱨᱮᱦᱚᱸ ᱚᱱᱛᱚ ᱟᱯᱮ ᱫᱚ ᱩᱱᱟᱹᱜ ᱩᱱᱟᱹᱜ ᱛᱟᱯᱮ ᱢᱟᱱᱮ ᱯᱷᱚᱞᱳᱣᱟᱨᱟᱥ ᱢᱟᱱᱮ ᱤᱭᱟᱹ ᱠᱚᱨᱮ ᱤᱭᱩᱴᱩᱵᱽ ᱠᱚᱨᱮ ᱤᱱᱥᱴᱟ ᱠᱚᱨᱮ ᱟᱯᱮ ᱵᱷᱤᱰᱭᱳ ᱵᱮᱱᱟᱣᱯᱮᱟᱜ ᱯᱮ ᱢᱚᱱᱮ ᱠᱟᱜ ᱥᱟᱜᱤᱧ ᱢᱮᱱᱟᱜ ᱯᱮ ᱴᱷᱤᱠ ᱜᱮ ᱵᱟᱯᱮ ᱦᱮᱡᱟᱲᱮᱭᱟᱜ ᱠᱟᱱᱟ ᱯᱮ, ᱱᱚᱣᱟ ᱟᱞᱮ ᱦᱚᱸ ᱵᱩᱡ ᱫᱟᱲᱮᱭᱟᱜ ᱠᱟᱱᱟ ᱞᱮ᱾ ᱚᱱᱛᱚᱛᱚ ᱟᱯᱮ ᱵᱷᱤᱰᱭᱳ ᱵᱮᱱᱟᱣ ᱠᱟᱛᱮᱜ ᱠᱟᱹᱴᱤᱡ ᱞᱟᱹᱭᱯᱮ ᱡᱟᱦᱟᱱᱟᱜ ᱡᱷᱚᱛᱚ ᱦᱚᱲ ᱢᱟᱱᱮ ᱦᱮᱡ ᱢᱮᱛᱟ ᱠᱚ ᱯᱮ ᱢᱮᱱᱛᱮ, ᱦᱮᱸ ᱱᱚᱣᱟ ᱯᱚᱴᱮᱥ ᱨᱮ ᱦᱤᱡᱩᱜ ᱯᱮ ᱾ ᱟᱞᱮ ᱟᱱᱮ ᱟᱯᱮ ᱥᱟᱶᱝ ᱮ ᱤᱧ ᱟᱞᱮ ᱢᱮᱱᱟᱜ ᱞᱮᱭᱟ ᱾ ᱟᱯᱮ ᱯᱚᱴᱮᱥ ᱯᱮ ᱟᱞᱮ ᱢᱮᱱᱟᱜ ᱞᱮᱭᱟ ᱟᱯᱮ ᱥᱟᱝ ᱾ ᱚᱱᱛᱚ ᱵᱷᱤᱰᱭᱳ ᱵᱮᱱᱟᱣ ᱠᱟᱛᱮ ᱦᱚᱸ ᱠᱟᱹᱴᱤᱡ ᱟᱲᱟᱜ ᱯᱮ ᱡᱚᱛᱚ ᱦᱚᱲ ᱡᱚᱛᱚ ᱦᱚᱲ ᱵᱟᱲᱟᱭ ᱦᱚᱪᱚ ᱠᱚᱯᱮ ᱦᱮᱸ ᱥᱮ ᱵᱟᱝ ᱾
ᱦᱮᱸ ᱦᱮᱸ ᱢᱤᱫ ᱵᱟᱨ ᱠᱚ ᱨᱚᱲ ᱠᱟᱱᱟ ᱟᱫᱚ ᱮᱠᱫᱚᱢ ᱵᱟᱠᱚ ᱨᱚᱲ ᱠᱟᱱᱟ ᱾
ᱨᱚᱲ ᱠᱟᱱᱟ ᱠᱚ ᱱᱚᱣᱟ ᱜᱮᱛᱚ ᱱᱩᱠᱩ ᱫᱚ ᱡᱷᱚᱛᱚ ᱦᱚᱲ ᱨᱚᱲ ᱨᱮᱱᱟᱜ ᱫᱚᱨᱠᱟᱨ ᱛᱟᱠᱚ ᱥᱮ, ᱟᱯᱮ ᱦᱮᱸ ᱟᱯᱮ ᱱᱚᱣᱟ ᱦᱮᱸ ᱟᱯᱮ ᱱᱚᱣᱟ ᱡᱟᱭᱜᱟ ᱵᱟᱯᱮ ᱦᱮᱡ ᱫᱟᱲ ᱠᱟᱱᱟᱮ ᱴᱷᱤᱠ ᱜᱮᱭᱟ ᱦᱮ ᱵᱟᱯᱮ ᱦᱮᱡ ᱫᱟᱲᱭᱟᱜ ᱠᱟᱱᱟᱮ ᱟᱯᱮ ᱟᱹᱰᱤ ᱢᱟᱨᱟᱝ ᱦᱚᱲ ᱠᱟᱱᱟ ᱯᱮ ᱫᱚᱢᱮ ᱴᱷᱤᱠ ᱜᱮᱭᱟ ᱚᱥᱩᱵᱤᱫᱷᱟ ᱦᱚᱸ ᱛᱟᱦᱮᱸ ᱫᱟᱲᱮᱭᱟ ᱛᱟᱯᱮᱭᱟ ᱾ ᱠᱤᱱᱛᱩ ᱚᱱᱰᱮ ᱫᱚ ᱵᱷᱤᱰᱭᱳ ᱵᱮᱱᱟᱣ ᱠᱟᱛᱮ ᱡᱷᱚᱛᱚ ᱵᱟᱲᱟᱭ ᱦᱚᱪᱚ ᱠᱚᱯᱮ ᱦᱮᱸ ᱥᱮ ᱵᱟᱝ, ᱟᱯᱮ ᱟᱞᱮ ᱥᱟᱶ ᱢᱮᱱᱟᱜᱼᱟ ᱟᱯᱮ ᱢᱟᱱᱮ ᱯᱩᱴᱤᱥ ᱯᱮ ᱟᱞᱮ ᱢᱮᱱᱟᱜ ᱞᱮᱭᱟ ᱟᱯᱮ ᱛᱟᱭᱱᱚᱢ ᱨᱮ ᱾ ᱱᱚᱣᱟ ᱜᱚᱲᱚ ᱞᱟᱹᱠᱛᱤ ᱠᱟᱱᱟ ᱥᱮ ᱾ ᱛᱩ ᱱᱚᱣᱟ ᱠᱚᱦᱚᱸ ᱛᱚ ᱵᱟᱠᱚᱜ ᱪᱮᱫ ᱱᱚᱣᱟ ᱠᱟᱛᱷᱟ ᱪᱮᱫ ᱦᱚᱸ ᱵᱟᱠᱚ ᱨᱚᱲ ᱠᱟᱱᱟ ᱠᱚ ᱪᱩᱯᱪᱟᱯ,
ᱩᱱᱠᱩ ᱫᱚ ᱩᱱᱠᱩ ᱫᱚ ᱟᱫᱚ ᱠᱳᱱᱳ ᱴᱮᱱᱥᱮᱱ ᱵᱟᱹᱱᱩᱜ ᱛᱟᱠᱚᱣᱟ ᱥᱮ,
ᱱᱩᱭ ᱱᱩᱠᱩ ᱛᱤᱜᱩᱱᱤᱛ ᱪᱮᱜ ᱴᱮ ᱥᱮᱱ ᱢᱮᱱᱟᱜ ᱛᱟᱠᱚᱣᱟ ᱡᱷᱚᱛᱚ ᱯᱚᱭᱥᱟ ᱢᱮᱱᱟᱜ ᱛᱟᱣᱟ ᱤᱭᱟᱹ ᱢᱮᱱᱟᱜ ᱛᱟᱠᱚᱣᱟ ᱡᱷᱚᱛᱚ ᱠᱤᱠᱷᱩ ᱞᱟᱭᱤᱯᱷ
ᱦᱮᱸ ᱚᱱᱟ ᱚᱱᱟ ᱠᱷᱟᱹᱛᱤᱨ ᱩᱱᱠᱩ ᱫᱚ ᱵᱟᱠᱚ ᱦᱤᱡᱩᱜ ᱠᱟᱱᱟ
ᱦᱩᱸ
ᱦᱮᱸᱛᱳ
ᱟᱫᱚ ᱱᱚᱣᱟᱜᱮ ᱛᱤᱱᱟᱹᱜ ᱫᱤᱱ ᱵᱟᱵᱚᱱ ᱧᱟᱢᱟ᱾ ᱵᱷᱟᱜ ᱞᱮᱠᱟ ᱟᱵᱚᱱᱟᱜ
ᱚᱫᱷᱤᱠᱟᱨ ᱱᱚᱣᱟᱛᱚ ᱚᱫᱷᱤᱠᱟᱨ ᱜᱮ ᱵᱟᱵᱚᱱ ᱧᱟᱢ ᱫᱟᱵᱚᱱ
ᱛᱳ ᱟᱵᱚ ᱡᱟᱦᱟᱸ ᱦᱤᱡᱩᱜ ᱠᱟᱱ ᱫᱤᱱ ᱨᱮ ᱚᱱᱠᱟ ᱜᱮ ᱟᱵᱚ ᱵᱷᱳᱴ ᱵᱟᱵᱚᱱ ᱮᱢᱟ ᱟᱵᱚ ᱜᱮᱛᱚ ᱵᱷᱳᱴ ᱵᱚᱱ ᱮᱢᱟᱭ ᱠᱟᱱᱟ ᱟᱵ ᱛᱮᱨᱟᱜ ᱵᱷᱳᱴ ᱛᱤᱜᱤ ᱛᱚ ᱱᱩᱭ ᱫᱚᱭ ᱠᱚᱫᱚ ᱠᱚ ᱪᱮᱛᱟᱱ ᱨᱮ ᱦᱮᱱᱟᱜ ᱠᱚᱣᱟ ᱵᱷᱟᱞᱤᱜᱮ ᱥᱴᱩᱰᱮᱱᱴ ᱢᱮᱱᱟᱜ ᱵᱚᱱᱟ
ᱥᱴᱩᱰᱮᱱᱴ
ᱦᱩᱸ ᱩᱱᱟᱹᱜ ᱡᱩᱫᱤ ᱵᱷᱳᱴ ᱡᱩᱫᱤ ᱵᱟᱵᱚᱱ ᱮᱢᱟᱭᱟ ᱛᱟᱦᱚᱞᱮ ᱩᱱᱤ ᱫᱚ ᱴᱷᱤᱠᱚᱜ-ᱟᱭ
ᱴᱷᱤᱠᱚᱜ-ᱟᱭ
ᱛᱳ ᱟᱨ ᱱᱩᱠᱩ ᱡᱟᱦᱟᱸ ᱠᱤᱪᱷᱩ ᱠᱤᱪᱷᱩ ᱜᱚᱲᱟ ᱟᱵᱚᱱ ᱠᱟᱱᱟ ᱯᱚᱨᱴᱮᱥᱴ ᱡᱟᱦᱟᱸ
ᱦᱩᱸ
ᱟᱹᱰᱤ ᱵᱷᱟᱹᱜᱤ ᱯᱚᱛ ᱠᱚᱨᱚᱱ ᱢᱮᱱᱟᱜ ᱠᱚᱣᱟ ᱡᱮ
ᱯᱚᱛ ᱠᱚᱨᱮ ᱦᱚᱸ ᱢᱮᱱᱟᱜ ᱠᱚᱣᱟ ᱜᱚᱝᱠᱮ ᱯᱩᱨᱵᱚ ᱨᱮᱫᱚ ᱜᱚᱲᱚ ᱟᱵᱚᱱ ᱠᱟᱱᱟ ᱠᱚ ᱵᱟᱝ ᱫᱚ ᱵᱟᱝ ᱱᱚᱣᱟ ᱦᱟᱜ ᱱᱩᱠᱩ ᱜᱚᱲᱚ ᱞᱮᱠᱷᱟᱱ ᱛᱚᱵᱮ ᱛᱚ ᱟᱵᱚ ᱦᱚᱸᱛᱚ ᱢᱤᱫ ᱴᱟᱝ ᱱᱩᱠᱩ ᱫᱚ ᱜᱚᱲᱚ ᱱᱩᱠᱩ ᱫᱚ ᱜᱚᱲᱚ ᱜᱮ ᱞᱟᱹᱠᱛᱤ ᱪᱮᱫᱟᱜ ᱞᱟᱹᱭ ᱢᱮᱥᱮ ᱜᱚᱲᱚ ᱞᱮᱠᱷᱟᱱ ᱟᱵᱚ ᱦᱚᱸᱛᱚ ᱢᱤᱫ ᱴᱟᱝ ᱤᱭᱟᱹ ᱵᱚᱱ ᱧᱟᱢᱵᱚᱱ ᱥᱮ ᱢᱤᱫ ᱴᱟᱝ ᱢᱚᱱᱮ ᱨᱮᱱᱟᱜ ᱠᱮᱴᱮᱡ ᱵᱚᱱ ᱧᱟᱢᱵᱚᱱ ᱦᱮᱸ ᱩᱱᱟᱹᱜ ᱢᱟᱨᱟᱝ ᱢᱟᱨᱟᱝ ᱯᱚᱛ ᱠᱚᱨᱮᱱ ᱜᱚᱲᱚ ᱟᱵᱚᱱ ᱠᱟᱱᱟ ᱠᱚ ᱛᱟᱨᱢᱟᱱᱮ ᱟᱨᱚ ᱢᱟᱱᱮ ᱢᱟᱱᱮ ᱡᱤᱣᱤ ᱢᱚᱱᱮᱨᱮ ᱢᱤᱫᱴᱤᱡ ᱠᱮᱴᱮᱡ ᱥᱟᱺᱦᱤᱡ ᱟᱨᱚ ᱢᱤᱫᱴᱤᱡ ᱡᱳᱥ ᱴᱟᱜ ᱦᱤᱡᱩᱜ-ᱟ
ᱦᱩᱸ ᱢᱟᱱᱮ ᱥᱟᱶ ᱵᱚᱱ ᱧᱟᱢᱟ ᱦᱮᱸᱥᱮ
ᱢᱮᱫᱴᱟᱝ ᱵᱚᱱ ᱧᱟᱢᱟᱵᱚᱱ ᱥᱮ ᱦᱮᱸ ᱟᱞᱮ ᱢᱟᱱᱮ ᱟᱵᱚ ᱛᱟᱭᱱᱚᱢ ᱨᱮ ᱢᱮᱱᱟᱜ ᱵᱚᱱᱟ ᱢᱮᱱᱟᱜ ᱠᱚᱣᱟ ᱟᱨᱚ ᱢᱟᱨᱟᱝ ᱢᱟᱨᱟᱝ ᱦᱚᱲ ᱠᱚ ᱢᱟᱨᱟᱝ ᱢᱟᱨᱟᱝ ᱯᱚᱛ ᱨᱮᱱᱟᱜ ᱟᱵᱚ ᱛᱟᱭᱱᱚᱢ ᱨᱮ ᱢᱮᱱᱟᱜ ᱵᱚᱱᱟ ᱥᱟᱯᱚᱨᱴ ᱨᱮ ᱢᱮᱱᱟᱜ ᱠᱚᱣᱟ ᱚᱱᱟ ᱟᱨᱚ ᱢᱤᱫᱴᱮᱱ ᱡᱳᱥ ᱦᱤᱡᱩᱜ-ᱟ ᱥᱮ ᱢᱤᱫᱴᱟᱝ ᱫᱟᱲᱮ ᱴᱟᱭᱤᱯ ᱦᱤᱡᱩᱜ-ᱟ ᱟᱨ ᱱᱮᱛᱟᱨ ᱫᱚ ᱢᱚᱱᱮ ᱨᱮᱜᱮ ᱛᱚ ᱢᱤᱫᱴᱟᱝ ᱡᱳᱨ ᱥᱮ ᱢᱚᱱᱮ ᱡᱚᱠᱷᱚᱱ ᱢᱤᱫᱴᱟᱝ ᱠᱟᱢ ᱡᱳᱨᱚᱜ-ᱟ ᱥᱮ ᱟᱫᱚ ᱯᱚᱴᱮᱥ ᱦᱚᱸ ᱟᱫᱚ ᱵᱟᱵᱚᱱ ᱫᱟᱲᱮᱭᱟᱜ-ᱟ ᱵᱚᱱ
ᱵᱟᱝ ᱢᱟ ᱜᱚᱝᱠᱮ ᱱᱚᱣᱟ ᱫᱚ ᱛᱤᱱᱟᱹᱜ ᱫᱤᱱ ᱵᱟᱵᱚᱱ ᱧᱟᱢᱟ ᱱᱚᱣᱟ ᱱᱚᱣᱟ ᱫᱚ
ᱮᱜ ᱱᱚᱣᱟ ᱪᱟᱞᱟᱣ ᱤᱫᱤᱭᱟ ᱦᱮᱸ ᱦᱮᱸ
ᱟᱫᱚ ᱦᱚᱲ ᱥᱚᱢᱟᱡᱽ ᱨᱮᱱ ᱜᱮ ᱟᱹᱰᱤ ᱠᱚᱢ ᱠᱚ ᱪᱟᱞᱟᱣ ᱟᱠᱟᱱᱟ ᱤᱱᱟᱹ ᱤᱱᱟᱹᱜᱮ ᱫᱩᱠ ᱨᱮᱱᱟᱜ ᱵᱮᱯᱟᱨ᱾
ᱦᱩᱸ ᱦᱩᱸ ᱚᱱᱟ ᱫᱳ
ᱴᱷᱤᱠ ᱜᱮ ᱞᱟᱹᱭ ᱠᱮᱫᱟ ᱵᱤᱱ
ᱦᱩᱸ ᱩᱱᱠᱩ ᱡᱟᱦᱟ ᱫᱤᱠᱩ ᱠᱚ ᱡᱟᱦᱟᱸ ᱞᱮᱠᱟ ᱠᱚ ᱪᱟᱞᱟᱣ ᱟᱠᱟᱱᱟ
ᱦᱩᱸ
ᱢᱚᱱ ᱫᱚ ᱟᱹᱰᱤ ᱠᱚᱢ ᱜᱮᱛᱟ ᱵᱚᱱ
ᱟᱫᱚ ᱜᱚᱝᱠᱮ ᱟᱵᱚ ᱫᱚ ᱧᱮᱞᱢᱮ ᱟᱵᱚ ᱫᱚ ᱠᱚᱢ ᱫᱚ ᱟᱨ ᱥᱟᱹᱜᱤᱧ ᱦᱚᱸᱛᱚ ᱜᱚᱝᱠᱮ ᱥᱟᱹᱜᱤᱧ ᱜᱮᱭᱟ ᱱᱚᱰᱮ ᱫᱚ ᱯᱚᱴᱮᱥ ᱫᱚ᱾ ᱟᱫᱚ ᱤᱧ ᱜᱤ ᱥᱮ ᱦᱚᱲ ᱥᱚᱢᱟᱡᱽ ᱫᱚ ᱩᱱᱩᱶᱚᱹᱜᱚᱛᱚ ᱵᱟᱹᱱᱩᱜ ᱢᱟᱱᱮ ᱪᱮᱫ ᱞᱟ. ᱭᱤᱧ? ᱦᱟᱱᱤ ᱱᱟᱣᱟ ᱠᱟᱹᱢᱤ ᱠᱟᱛᱮ ᱵᱚᱱ ᱡᱚᱢ ᱜᱮᱭᱟᱵᱚᱱ ᱛᱚ᱾ ᱟᱫᱚ ᱜᱚᱝᱠᱮ ᱟᱵᱚ ᱪᱟᱞᱟᱣ ᱞᱮᱠᱷᱟᱱ ᱛᱟᱦᱮᱸᱫ ᱚᱲᱟᱜ ᱠᱷᱚᱱᱟᱜ ᱫᱚ ᱚᱠᱚᱭ ᱚᱱᱮ
ᱟᱱᱛᱮ ᱫᱚ ᱪᱟᱥ-ᱵᱟᱥ ᱴᱟᱭᱤᱢ ᱛᱚ ᱜᱚᱝᱠᱮ, ᱢᱟᱱᱮ ᱵᱩᱡ ᱫᱟᱲᱮᱜ ᱠᱟᱱᱟᱵᱤᱱ ᱟᱵᱚ ᱫᱚ ᱪᱟᱞᱟᱣ ᱫᱚ ᱟᱵᱚ ᱦᱚᱸ ᱤᱭᱟᱹ ᱫᱚ ᱤᱭᱟᱹ ᱫᱚ ᱯᱩᱴᱮᱥ ᱫᱚ ᱯᱩᱴᱮᱥ ᱫᱚ ᱵᱟᱝ ᱫᱚ ᱵᱟᱝ ᱟᱫᱚ ᱥᱟᱯᱳᱴ ᱫᱚ ᱮᱢᱚᱜ ᱠᱟᱱᱟ ᱵᱚᱱ ᱚᱱᱞᱟᱭᱤᱱ ᱠᱚᱛᱮ ᱦᱚᱸ ᱟᱫᱚ ᱪᱟᱞᱟᱣ ᱫᱚ ᱢᱟᱱᱮ ᱵᱟᱵᱚᱱ ᱫᱟᱲᱮᱭᱟᱜ ᱠᱟᱱᱟ᱾ ᱠᱟᱱᱟᱵᱚᱱ ᱱᱚᱣᱟ ᱛᱷᱤᱨ ᱜᱮ
ᱦᱮᱸ ᱛᱮᱦᱮᱧ ᱜᱮ ᱟᱹᱰᱤ ᱫᱩᱠ ᱨᱮᱱᱟᱜ ᱮᱯᱟᱨ ᱦᱮᱸ ᱥᱮ᱾
ᱛᱮ ᱱᱚᱣᱟ ᱜᱮ ᱟ. ᱰᱤ ᱫᱩᱠ ᱵᱩᱡᱷᱟᱹᱜ ᱠᱟᱱᱟ ᱦᱮᱸ, ᱱᱚᱣᱟ ᱡᱟᱭᱜᱟ ᱨᱮ ᱟᱵᱚ ᱵᱟᱵᱚᱱ ᱪᱟᱞᱟ ᱫᱟᱲᱮᱜ ᱠᱟᱱᱟ ᱵᱚᱱ ᱢᱮ ᱤᱭᱟᱹ ᱠᱷᱟᱹᱛᱤᱨ ᱯᱚᱴᱮᱥ ᱠᱷᱟᱹᱛᱤᱨ ᱱᱚᱶᱟ ᱢᱤᱫᱴᱟᱝ ᱫᱩᱠ ᱵᱩᱡᱷᱟᱹᱣ ᱫᱚ ᱵᱩᱡᱷᱟᱹᱜ ᱠᱟᱱᱟ ᱜᱚᱝᱠᱮ ᱵᱟᱝ ᱫᱚ ᱵᱟᱝ᱾
ᱛᱚᱜ ᱡᱟᱦᱟᱸ ᱧᱮᱞᱚᱜ ᱠᱟᱱᱟ ᱠᱩᱲᱤ ᱜᱤᱫᱽᱨᱟᱹ ᱥᱮ ᱠᱚᱲᱟ ᱜᱤᱫᱽᱨᱟᱹ ᱨᱮᱥᱴᱩᱰᱮᱱᱴ ᱠᱚᱭᱵᱟᱨ ᱨᱮ ᱫᱚᱢᱮ ᱜᱮ ᱫᱚᱢᱚᱠ
ᱫᱚᱢᱮ ᱠᱚ ᱫᱟᱞ ᱞᱮᱫᱟ ᱠᱚᱣᱟ ᱠᱚ᱾ ᱢᱟᱱᱮ ᱠᱟᱹᱴᱤᱡ ᱦᱚᱸ ᱢᱟᱱᱮ ᱥᱴᱩᱰᱮᱱᱴ ᱠᱟᱱᱟ ᱠᱚ ᱠᱟᱹᱴᱤᱡ ᱦᱚᱸ ᱠᱤᱱᱛᱩ ᱟᱠᱚ ᱦᱚᱸᱛᱚ ᱵᱟᱠᱚ ᱞᱟᱜᱟᱜ ᱠᱟᱱᱟ ᱠᱚ᱾ ᱩᱱᱠᱩ ᱯᱩᱞᱤᱥ ᱜᱮᱠᱚ ᱤᱭᱟᱹ ᱦᱚᱪᱚᱭᱮᱜ ᱠᱚᱣᱟ ᱠᱚ ᱢᱟᱱᱮ ᱵᱷᱤᱲᱠᱟᱹ ᱦᱚᱪᱚᱭᱮᱜ ᱠᱚᱣᱟ ᱠᱚ᱾
ᱦᱩᱸ, ᱦᱩᱸ᱾ ᱦᱩᱸ ᱦᱩᱸ ᱥᱟᱜᱢᱚᱛᱤ ᱡᱟᱦᱟᱸᱨ ᱦᱚᱸ, ᱪᱮᱫ ᱵᱚᱢ ᱠᱚᱦᱚᱸ ᱠᱚ ᱪᱟᱯᱟᱜ ᱫᱟᱠᱚ ᱛᱤᱢᱤ ᱠᱚ? ᱯᱩᱨᱩ ᱯᱷᱟᱴᱟᱣ ᱟᱠᱟᱱ ᱛᱟᱠᱚ
ᱯᱷᱟᱴᱟᱣ ᱟᱠᱟᱱ ᱛᱟᱠᱚᱣᱟ᱾ ᱫᱟᱞ ᱠᱟᱜ ᱠᱚᱣᱟ ᱠᱩᱴᱷᱤ ᱩ ᱟᱨ ᱦᱟᱱᱮ ᱡᱩᱨ ᱤᱭᱟᱹ ᱱᱚᱣᱟ ᱞᱟᱴᱷᱤ ᱨᱮᱱ ᱡᱩᱞᱩᱭ ᱠᱚ ᱥᱟᱢᱵᱟᱣ ᱠᱮᱫᱟ ᱠᱚ᱾ ᱚᱱᱟ ᱡᱩᱞᱩᱭ ᱞᱟᱴᱷᱤ ᱠᱚ ᱫᱟᱜ ᱮᱫ ᱠᱚᱣᱟ ᱠᱚ ᱥᱴᱩᱰᱮᱱᱴ᱾ ᱯᱩᱨᱟᱹ ᱦᱚᱲᱢᱚ ᱡᱚᱦᱟ ᱠᱚ ᱵᱷᱩᱜᱟᱹᱜ ᱠᱟᱱ ᱛᱟᱠᱚᱣᱟ ᱱᱚᱜᱼᱚᱭ ᱡᱩᱞᱩᱭ ᱤᱭᱟᱹᱛᱮ ᱡᱩᱞᱩᱭ ᱤᱭᱟᱹ ᱛᱮ
ᱛᱟᱯᱚᱨ ᱱᱤᱛᱚᱜ ᱞᱤᱧ ᱧᱮᱞ ᱮᱫᱟ᱾ ᱱᱩᱠᱩ ᱟᱵᱚᱨᱮᱱ ᱯᱟᱧᱡᱟᱵᱤ ᱥᱮ ᱵᱤᱦᱟᱨᱤ ᱩᱱ ᱦᱚᱸ ᱥᱟᱯᱳᱴ ᱠᱚ ᱮᱢ ᱮᱫᱟ ᱟᱹᱰᱤ ᱡᱳᱨ
ᱦᱮᱸ ᱱᱩᱠᱩ ᱦᱮᱡ ᱠᱟᱱᱟ ᱠᱚ᱾ ᱯᱩᱨᱟᱹ ᱪᱷᱩᱨᱤ ᱢᱩᱨᱟᱹᱭ ᱟᱛᱮ ᱠᱚ ᱦᱮᱡ ᱠᱟᱱᱟ ᱠᱚ᱾ ᱢᱟᱱᱮ ᱩᱱᱟᱹᱜ ᱩᱱ ᱫᱤᱱ ᱩᱱᱟᱹᱜ ᱥᱴᱩᱰᱮᱱᱴ ᱩᱱᱟᱹᱜ ᱚᱛᱛᱟᱪᱟᱨ ᱱᱚᱣᱟ ᱫᱚ ᱢᱟᱱᱮ ᱱᱩᱠᱩ ᱦᱚᱸ ᱵᱟᱠᱚ ᱥᱚᱡᱡᱚ ᱫᱟᱲᱮᱭᱟᱫᱟ ᱠᱚ ᱧᱮᱞ ᱱᱚᱣᱟ ᱠᱷᱟᱹᱤᱨ ᱛᱮ ᱱᱩᱠᱩ ᱯᱷᱩᱰᱨᱮᱥ ᱠᱚ ᱦᱮᱡ ᱠᱟᱱᱟ᱾ ᱦᱮᱸ ᱯᱩᱴᱨᱤ ᱫᱚᱠᱚ ᱯᱩᱴᱨᱤᱫᱟᱠᱚ ᱴᱷᱤᱠ ᱜᱮᱭᱟ᱾ ᱟᱫᱚ ᱩᱱᱟᱹᱜ ᱫᱟᱞ ᱚᱛᱛᱟᱪᱟᱨ ᱫᱚ ᱱᱠᱩ ᱫᱚ ᱪᱮᱜ ᱟᱜ ᱩᱱ ᱫᱚ ᱠᱷᱚᱛᱤ ᱫᱚ ᱠᱷᱚᱛᱤ ᱠᱮᱫᱟ ᱠᱚ᱾ ᱩᱱᱠᱩ ᱫᱚ ᱟᱠᱚᱣᱟᱜ ᱤᱭᱟᱹ ᱠᱷᱚᱡᱚᱜ ᱠᱟᱱᱟ ᱠᱚ ᱟᱠᱚᱣᱟᱜ ᱢᱟᱱᱮ ᱪᱚ ᱚᱫᱷᱤᱠᱟᱨ ᱠᱚ ᱠᱷᱚᱡᱚᱜ ᱠᱟᱱᱟ ᱠᱚ᱾ ᱠᱳᱱᱳ ᱢᱟᱱᱮ ᱞᱟᱜ ᱞᱟᱹᱠᱛᱤ ᱠᱟᱱᱟ᱾ ᱱᱩᱠᱩ ᱫᱚ ᱟᱠᱚ ᱫᱚ ᱮᱴᱟᱜ ᱠᱤᱪᱷᱩ ᱫᱚ ᱛᱟᱯᱟᱱ ᱠᱷᱟᱹᱯᱟᱹᱨᱤ ᱛᱮ ᱵᱟᱠᱚ ᱠᱷᱚᱡᱚᱜ ᱠᱟᱱᱟ ᱠᱚ ᱥᱮ ᱡᱟᱦᱟᱱᱟᱜ ᱤᱭᱟᱹ ᱠᱤᱪᱩ ᱚᱫᱷᱤᱠᱟᱨ ᱠᱷᱚᱡᱚᱜ ᱠᱟᱱᱟ ᱠᱚ᱾ ᱠᱤᱱᱛᱩ ᱚᱱᱮ ᱥᱚᱨᱠᱟᱨ ᱚᱱᱮ ᱱᱚᱝᱠᱟᱭᱮᱫ ᱠᱚᱣᱟᱭ ᱫᱟᱞᱮᱜ ᱠᱚᱣᱟᱭ, ᱤᱭᱟᱹᱭᱮᱜ ᱠᱚᱣᱟᱭ,
ᱦᱮᱸ᱾
ᱢᱟᱱᱮ ᱮᱢᱚᱱ ᱫᱟᱞ ᱢᱟᱱᱮ ᱦᱚᱲᱢᱚ ᱠᱚ ᱛᱤ ᱠᱚ ᱤᱭᱟᱹ ᱪᱟᱵᱟ᱾ ᱱᱚᱣᱟ ᱨᱟᱹᱜᱤ ᱛᱮ ᱱᱩᱠᱩ ᱯᱩᱨᱟᱹ ᱪᱷᱩᱨᱤ ᱢᱩᱨᱤ ᱟᱛᱮ ᱠᱚ ᱪᱟᱞᱟᱣ ᱠᱟᱱᱟ ᱠᱚ᱾
ᱥᱳᱥᱟᱞ ᱢᱤᱰᱤᱭᱟ ᱤᱭᱟᱹ ᱛᱮᱜᱮ ᱧᱮᱞ ᱦᱩᱭᱩᱜ ᱠᱟᱱᱟ ᱟᱵᱚ ᱦᱚᱸ ᱛᱚ ᱥᱟᱯᱚᱴ ᱫᱚ ᱢᱮᱱᱟᱜᱼᱟ᱾ ᱛᱚ ᱟᱵᱚ ᱦᱚᱲ ᱦᱚᱸ ᱡᱮᱢᱚᱱ ᱦᱩᱭᱩᱜ ᱠᱟᱱᱟ, ᱠᱮᱪᱟ ᱢᱮᱪᱟ ᱤᱫᱤ ᱠᱟᱛᱮᱫ ᱪᱟᱞᱟᱣ ᱦᱩᱭᱩᱜ ᱛᱟᱵᱚᱱᱟ᱾
ᱦᱮᱸ ᱟᱵᱚ ᱦᱚᱸ ᱦᱮᱸ ᱟᱫᱚᱵᱚᱱ